ᱦᱮᱞᱳᱣ ᱾
ᱦᱮᱞᱳᱣ ᱾
ᱦᱮᱸ ᱟ ᱟ ᱟ ᱡᱚ ᱡᱚᱢ ᱠᱟᱱᱟ? ᱦᱮᱸ ᱡᱚᱦᱟᱨ ᱜᱮ᱾ ᱟᱨ ᱛᱟᱦᱚᱞᱮ ᱠᱷᱟᱡ ᱚ ᱚ ᱚ ᱚ ᱚ ᱚᱱᱛᱮ ᱫᱟᱜ ᱥᱮ ᱵᱟᱝ?
ᱟᱪᱪᱷᱟ ᱟᱪᱪᱷᱟ, ᱱᱟᱯᱟᱭ ᱜᱮᱭᱟᱢ ᱛᱚ? ᱞᱟᱹᱭ ᱟᱹᱧ ᱱᱟᱯᱟᱭ ᱜᱮᱭᱟᱢ ᱛᱚ? ᱟᱪᱪᱷᱟ᱾ ᱤᱧ ᱦᱚᱸ ᱱᱟᱯᱟᱭ ᱜᱤᱭᱟᱹᱧ᱾ ᱟᱯᱮ ᱥᱮᱫ ᱫᱟᱜ ᱡᱟᱹᱲᱤ ᱠᱚ ᱪᱮᱫᱠᱟ ᱦᱳᱭᱳᱜ ᱠᱟᱱᱟ ᱫᱟ?
ᱪᱮᱫ ᱠᱚ
ᱜᱟᱜ ᱡᱟᱹᱲᱤ
ᱚᱲᱟᱜ ᱚᱲᱟᱜ ᱠᱚᱨᱮ ᱟᱨ ᱚᱱᱛᱮ ᱟᱯᱮ ᱥᱮᱫ ᱫᱚ?
ᱟᱞᱮ ᱥᱮᱫ ᱦᱚᱸ ᱫᱟᱜ ᱡᱟᱹᱲᱤᱭᱮᱜ-ᱟᱭ ᱛᱚ᱾ ᱪᱟᱥ ᱠᱟᱹᱢᱤ ᱠᱚ ᱞᱟᱜᱟᱣ ᱠᱟᱱᱟ ᱥᱮ ᱵᱟᱝᱟ ᱚᱱᱛᱮ?
ᱮᱠᱷᱚᱱ ᱫᱚ ᱵᱟᱝ ᱵᱟ ᱵᱟ ᱵᱟᱞᱮ ᱤᱭᱟᱹᱣ ᱠᱟᱫᱟ ᱟᱯᱷᱚᱨ ᱫᱚᱦᱚᱭ ᱫᱚ ᱚᱸᱰᱮ ᱫᱚ ᱟᱣ ᱟᱣ ᱟᱹᱣᱨᱤ ᱠᱚ ᱫᱷᱩᱨᱟᱹᱜ ᱜᱮᱭᱟ ᱚᱠᱚᱭ ᱮᱠᱷᱚᱱ ᱫᱚ, ᱠᱟᱹᱴᱤᱡ ᱠᱟᱹᱴᱤᱡ
ᱟᱪᱪᱷᱟ᱾
ᱨᱚᱦᱚᱭ ᱠᱚᱫᱚ ᱦᱩᱸ᱾
ᱚᱱᱟ ᱜᱮ ᱛᱚ᱾
ᱫᱟ ᱠᱟᱹᱴᱤᱡ ᱱᱮᱴᱚᱣᱟᱨᱠ ᱯᱨᱚᱵᱞᱮᱢᱚᱜ ᱠᱟᱱᱟ ᱚᱱᱠᱟ ᱱᱮᱴᱣᱟᱨᱠ ᱠᱟᱴᱤᱡ ᱯᱨᱚᱵᱞᱮᱢᱚᱜ ᱠᱟᱱᱟ